ᱦᱮᱸ ᱡᱚᱦᱟᱨ ᱜᱮ ᱢᱟᱹᱭ ᱪᱮᱫ ᱠᱚᱢ ᱪᱤᱠᱟᱹᱭᱮᱜᱼᱟ?
ᱦᱮᱸ ᱫᱟᱹᱭ ᱡᱚᱦᱟᱨ ᱜᱮ, ᱪᱮᱫ ᱦᱚᱸ ᱵᱟᱝ ᱱᱚᱜ ᱚᱲᱟᱜ ᱠᱚᱨᱮ ᱜᱮ ᱟᱢ ᱫᱚ ᱫᱟᱹᱭ ᱪᱮᱫ ᱮᱢ ᱪᱤᱠᱟᱹᱭᱮᱫᱟ?
ᱤᱧ ᱫᱚ ᱱᱚᱜᱼᱚᱭ ᱡᱚᱢ ᱵᱟᱲᱟ ᱠᱟᱛᱮ ᱢᱟᱱᱮ ᱚᱱᱛᱮ ᱵᱟᱲᱜᱮ ᱥᱮᱱ ᱤᱧ ᱦᱮᱡ ᱟᱠᱟᱱᱟ ᱱᱟᱥᱮ ᱱᱟᱜ ᱾ ᱦᱳᱭ ᱡᱚᱢ ᱢᱟᱱᱮ ᱟᱹᱰᱤ ᱩᱫᱽᱜᱟᱹᱨ ᱠᱟᱱᱟ ᱛᱚ ᱨᱤᱢᱤᱞ ᱵᱟᱲᱟ ᱟᱠᱟᱫ ᱛᱮ᱾
ᱚ ᱟᱫᱚ ᱚᱲᱟᱜ ᱦᱚᱲ ᱠᱚᱫᱚ ᱚᱠᱟᱞᱮᱠᱟ ᱵᱮᱥ ᱜᱮ ᱢᱮᱱᱟᱜ ᱠᱚᱣᱟ ᱛᱚ?
ᱦᱮᱸ ᱟᱯᱟᱛᱚᱛᱚ ᱪᱟᱸᱫᱚ ᱵᱚᱸᱜᱟᱣᱟᱜᱼᱼ ᱫᱟᱭᱟ ᱢᱟᱭᱟ ᱛᱮ ᱱᱟᱯᱟᱭ ᱜᱮ ᱢᱮᱱᱟᱜ ᱠᱚᱣᱟ ᱾ ᱟᱫᱚ ᱟᱯᱮ ᱨᱮᱱ ᱫᱚ ᱱᱟᱯᱟᱭ ᱜᱮᱭᱟ ᱠᱚ ᱥᱮ ᱵᱟᱝ?
ᱦᱮᱸ ᱚᱱᱠᱟ ᱜᱮ ᱱᱟᱯᱟᱭ ᱜᱮᱠᱚ ᱛᱟᱦᱮᱱ ᱢᱟ ᱚᱱᱟᱜ ᱜᱮ ᱟᱸᱥ ᱾ ᱤᱧᱟᱹᱜ ᱦᱚᱸ ᱢᱚᱱᱮ ᱚᱱᱛᱚᱨ ᱠᱷᱚᱱᱤᱧ ᱠᱷᱚᱡᱚᱜᱼᱟ ᱾ ᱟᱫᱚ ᱱᱤᱛᱚᱜ ᱫᱚ ᱱᱚᱜᱼᱚᱭ ᱛᱚ ᱟᱥᱟᱲ ᱵᱚᱸᱜᱟ ᱫᱤᱱ ᱢᱟ ᱵᱚᱞᱚ ᱟᱠᱟᱱᱟ, ᱱᱤᱛᱚᱜ ᱪᱟᱥ ᱠᱟᱹᱢᱤ ᱦᱚᱸᱠᱚ ᱮᱛᱚᱦᱚᱵᱚᱜᱼᱟ, ᱟᱫᱚ ᱮᱛᱚᱦᱚᱵ ᱮᱱᱟ ᱥᱮ ᱵᱟᱝᱟ ᱪᱟᱥ ᱠᱟᱹᱢᱤ ᱠᱚᱫᱚ?
ᱪᱟᱥ ᱠᱟᱹᱢᱤ ᱫᱚ ᱱᱚᱛᱮ ᱫᱚ ᱟᱞᱮ ᱢᱟ ᱫᱷᱤᱨᱤ ᱫᱤᱥᱚᱢ ᱠᱟᱱ ᱛᱟᱞᱮᱭᱟ ᱟᱫᱚ ᱢᱟᱱᱮ ᱡᱟᱹᱥᱛᱤ ᱧᱚᱜ ᱮ ᱫᱟᱜ ᱞᱮᱠᱷᱟᱱ ᱜᱮ, ᱢᱟᱱᱮ ᱨᱚᱦᱚᱭ ᱫᱚᱞᱮ ᱮᱛᱚᱦᱚᱵᱟ ᱟᱫᱚ ᱱᱤᱭᱟᱹ ᱵᱟᱨ ᱫᱚ ᱦᱟᱸᱜ ᱱᱟᱥᱮᱭᱟᱜ ᱫᱮᱨᱤ ᱠᱟᱱ ᱛᱟᱞᱮ ᱢᱟᱱᱮ ᱮᱨ ᱟᱯᱷᱚᱨ ᱱᱟᱥᱮᱭᱟᱜ ᱞᱮ ᱦᱮᱸ, ᱢᱟᱱᱮ ᱫᱮᱨᱤ ᱧᱚᱜ ᱛᱮᱜᱮᱞᱮ ᱮᱨ ᱟᱯᱷᱚᱨ ᱠᱟᱫᱟ᱾ ᱟᱫᱚ ᱟᱯᱮ ᱥᱮᱱ ᱫᱚ ᱨᱚᱦᱚᱭ ᱜᱮᱯᱮ ᱮᱛᱚᱦᱚᱵ ᱠᱮᱫᱟ ᱥᱮ?
ᱦᱮᱸ, ᱟᱞᱮ ᱥᱮᱫ ᱦᱚᱸ ᱱᱚᱜᱼᱚᱭ ᱫᱟᱜ ᱡᱟᱹᱲᱤ ᱠᱚᱢᱟ ᱦᱩᱭ ᱠᱟᱱᱟ, ᱟᱫᱚ ᱛᱚᱞᱟ ᱠᱚ ᱜᱤᱰᱤᱤ ᱵᱟᱲᱟ ᱦᱩᱭ ᱟᱠᱟᱱᱟ ᱟᱫᱚ ᱱᱚᱜᱼᱚᱭ ᱦᱟᱸᱜ ᱛᱚᱞᱟ ᱠᱚ ᱦᱟᱨᱟ ᱵᱟᱲᱟ ᱞᱮᱱᱠᱟᱡ ᱜᱮ ᱫᱚᱥᱫᱤᱱ ᱠᱷᱟᱱ ᱜᱮᱞᱮ ᱨᱚᱦᱚᱭ ᱟᱞᱮ ᱦᱟᱸᱜ ᱾
ᱦᱮᱸ ᱦᱮᱸ ᱟᱫᱚ ᱞᱟᱹᱭᱮᱫ ᱟᱹᱧ ᱡᱮ ᱟᱯᱮ ᱴᱷᱮᱱ ᱱᱤᱢ ᱫᱟᱨᱮ ᱠᱚ ᱢᱮᱱᱟᱜ ᱠᱚ ᱜᱮᱭᱟ? ᱦᱮᱸ ᱢᱟᱹᱭ ᱱᱤᱢ ᱫᱟᱨᱮ ᱢᱟᱱᱮ ᱢᱮᱱᱟᱜ ᱜᱮᱭᱟ ᱥᱮ ᱵᱟᱝ ᱛᱤᱱᱟᱹ ᱜᱟᱱ ᱢᱮᱱᱟᱜᱼᱟ, ᱡᱟᱹᱥᱛᱤ ᱥᱮ ᱠᱚᱢ?
ᱦᱩᱸ, ᱟᱞᱮ ᱥᱮᱱ ᱦᱚᱸ ᱱᱤᱢ ᱫᱟᱨᱮ ᱫᱚ ᱢᱮᱱᱟᱜ ᱜᱮᱭᱟ ᱾ ᱡᱟᱹᱥᱛᱤ ᱫᱚ ᱞᱟᱹᱭ ᱞᱮᱠᱷᱟᱡ ᱫᱚ ᱵᱟᱝᱼᱟ, ᱢᱟᱱᱮ ᱢᱮᱱᱟᱜ ᱫᱚ ᱢᱮᱱᱟᱜ ᱜᱮᱭᱟ ᱾
ᱚ ᱟᱞᱮ ᱥᱮᱱ ᱢᱟᱛᱚ ᱦᱟᱸᱜ ᱚᱱᱠᱟ ᱱᱤᱢ ᱫᱟᱨᱮ ᱫᱚ ᱵᱟᱹᱱᱩᱜᱼᱟ, ᱟᱞᱮᱫᱚ ᱴᱟᱺᱰᱤ ᱛᱮ ᱫᱤᱥᱚᱢ ᱦᱚᱲ᱾ ᱢᱟᱱᱮ ᱢᱩᱨᱩᱫ ᱫᱟᱨᱮᱜᱮ ᱡᱟᱹᱥᱛᱤ ᱠᱟᱭᱛᱮ ᱢᱮᱱᱟᱜᱼᱟ ᱢᱩᱨᱩᱜ ᱟᱨ ᱠᱷᱤᱡᱩᱨ ᱨᱮ ᱟᱫᱚ ᱞᱟᱹᱭᱮᱫᱟᱹ ᱡᱮ ᱤᱧᱟᱹᱜ ᱠᱩᱠᱞᱤ ᱱᱚᱸᱰᱮᱧ ᱫᱚᱦᱚᱭᱮᱫᱼᱟ ᱡᱮ ᱚᱱᱟ ᱱᱤᱢ ᱥᱩᱱᱩᱢ ᱫᱚ ᱟᱵᱚᱣᱟᱜ ᱥᱚᱢᱟᱡᱽ ᱨᱮ ᱢᱟᱱᱮ ᱚᱠᱟ ᱚᱠᱟ ᱠᱟᱹᱢᱤ ᱨᱮᱵᱚᱱ ᱞᱟᱜᱟᱣᱟ ᱟᱨ ᱛᱤᱱᱟᱹᱜ ᱚᱠᱛᱚ ᱨᱮᱵᱚᱱ ᱞᱟᱜᱟᱣᱟ ᱟᱨ ᱟᱸᱡᱚᱢ ᱦᱩᱭ ᱟᱠᱟᱱᱟ ᱡᱮ ᱱᱤᱢ ᱥᱩᱱᱩᱢ ᱫᱚ ᱵᱟᱝᱼᱟ ᱟᱵᱚᱣᱟᱜ ᱦᱚᱲᱢᱚ ᱵᱷᱟᱜᱤ ᱫᱚᱦᱚᱭᱟ ᱟᱨ ᱱᱤᱢ ᱡᱟᱦᱟᱸ ᱡᱚᱜᱼᱟ ᱚᱱᱟ ᱫᱚ ᱟᱯᱮ ᱥᱮᱱ ᱚᱱᱟ ᱥᱩᱱᱩᱢ ᱠᱚ ᱠᱚ ᱞᱮᱱᱟᱥᱮ ᱵᱟᱝ ᱟᱨ ᱚᱱᱟ ᱥᱩᱱᱩᱢ ᱫᱚ ᱚᱠᱟ ᱚᱠᱛᱚ ᱨᱮᱠᱚ ᱚᱡᱚᱜᱟ?
ᱦᱮᱸ, ᱟᱹᱰᱤ ᱵᱮᱥ ᱠᱩᱠᱞᱤ ᱜᱮᱢ ᱫᱚᱦᱚ ᱠᱟᱫ ᱢᱟᱹᱭ ᱾ ᱟ ᱟᱫᱚ ᱱᱤᱢ ᱥᱩᱱᱩᱢ ᱫᱚ ᱟᱢ ᱡᱚᱠᱷᱚᱱ ᱡᱟᱦᱟᱸᱱᱟᱜ ᱦᱚᱲᱢᱚ ᱠᱚᱨᱮ ᱡᱟᱦᱟᱸᱱᱟᱜ ᱠᱚᱣᱥᱟᱹ ᱞᱮᱠᱟ ᱩᱰᱩᱠᱚᱜᱼᱟ, ᱩᱱ ᱥᱚᱢᱚᱭ ᱦᱚᱸ ᱚᱱᱟ ᱫᱚᱠᱚ ᱵᱮᱵᱚᱦᱟᱨ ᱜᱮᱭᱟ ᱾ ᱟᱨ ᱱᱚᱜᱼᱚᱭ ᱱᱤᱢ ᱱᱤᱢ ᱥᱩᱱᱩᱢ ᱦᱚᱸ ᱟᱭᱢᱟ ᱠᱤᱪᱷᱩ ᱨᱮ ᱜᱮ ᱠᱚ ᱞᱟᱜᱟᱣ ᱜᱮᱭᱟ ᱠᱚ ᱟᱨ ᱚᱱᱟ ᱪᱷᱟᱲᱟ ᱠᱟᱛᱮ ᱨᱮᱦᱚᱸ ᱡᱟᱦᱟᱸ ᱱᱤᱢ ᱥᱟᱠᱟᱢ ᱢᱮᱱᱟᱜᱼᱟ ᱚᱱᱟ ᱫᱚ ᱟᱵᱚ ᱡᱚᱠᱷᱚᱱ ᱜᱤᱫᱽᱨᱟᱹ ᱢᱤᱫ ᱦᱚᱲᱮ ᱡᱟᱱᱟᱢᱚᱜᱼᱟ, ᱩᱱᱤ ᱡᱚᱠᱷᱚᱱ ᱪᱷᱟᱹᱴᱭᱟᱹᱨ ᱥᱮ ᱩᱱᱤᱭᱟᱜ ᱠᱟᱹᱢᱤ ᱦᱚᱨᱟ ᱡᱚᱠᱷᱚᱱ ᱚᱱᱠᱟᱱ ᱮᱸ ᱡᱟᱦᱟᱸ ᱟᱵᱚᱣᱟᱜ ᱟᱹᱨᱤᱪᱟᱹᱞᱤ ᱨᱮ ᱢᱮᱱᱟᱜᱼᱟ, ᱚᱱᱠᱟᱱᱟᱜ ᱠᱟᱹᱢᱤ ᱦᱚᱨᱟ ᱠᱚᱨᱮ ᱦᱚᱸ ᱱᱤᱢ ᱛᱚᱠᱚ ᱫᱟᱠᱟᱭᱟᱠᱚ ᱟᱫᱚ ᱚᱱᱟ ᱫᱚ ᱟᱹᱛᱩ ᱦᱚᱲ ᱟᱛᱮ ᱡᱷᱚᱛᱚ ᱦᱚᱲ ᱠᱚ ᱡᱚᱢ ᱥᱟᱸᱜᱮᱭᱟ ᱟᱨ ᱞᱟᱹᱭ ᱠᱚ ᱱᱤᱢ ᱫᱚ ᱢᱤᱫᱴᱮᱱ ᱡᱟᱦᱟᱸ ᱨᱳᱜᱽ ᱟᱡᱟᱨ ᱠᱚ ᱦᱩᱭᱩᱜᱼᱟ ᱚᱱᱟ ᱵᱷᱟᱜᱤ ᱟᱭ ᱥᱮ ᱚᱱᱟ ᱟᱹᱰᱤ ᱢᱟᱱᱮ ᱦᱚᱲᱢᱚ ᱡᱤᱣᱤ ᱵᱷᱟᱹᱜᱤ ᱫᱚᱦᱚᱭ ᱟᱭ ᱚᱱᱟᱛᱮ ᱾ ᱚᱱᱟ ᱦᱚᱛᱮ ᱛᱮ ᱱᱤᱢ ᱫᱟᱨᱮ ᱦᱚᱸ ᱚᱲᱟᱜ ᱥᱩᱨ ᱠᱚᱨᱮ ᱫᱚ ᱨᱚᱦᱚᱭ ᱫᱚ ᱞᱟᱹᱠᱛᱤ ᱠᱟᱱ ᱜᱮᱭᱟ ᱾
ᱟᱹᱰᱤ ᱟᱭᱢᱟ ᱟᱭᱢᱟ ᱥᱟᱨᱦᱟᱣ ᱩᱱᱟᱹᱜ ᱱᱟᱯᱟᱭ ᱛᱮ ᱢᱟᱱᱮ ᱯᱟᱥᱱᱟᱣ ᱠᱟᱛᱮ ᱞᱟᱹᱭ ᱞᱟᱹᱜᱤᱫ ᱛᱮ ᱡᱮ ᱱᱚᱜᱼᱚᱭ ᱱᱤᱢ ᱫᱚ ᱟᱵᱚᱣᱟᱜ ᱢᱟᱱᱮ ᱥᱟᱶᱛᱟ ᱥᱚᱢᱟᱡᱽ ᱨᱮᱢᱟ ᱢᱮᱱᱟᱜ ᱜᱮᱭᱟ᱾ ᱟᱨ ᱟᱞ ᱥᱮᱱ ᱢᱟᱛ ᱚᱱᱠᱟ ᱵᱟᱱᱩᱜᱼᱟ᱾ ᱟᱫᱚ ᱵᱟᱲᱟᱭ ᱫᱚᱞᱮ ᱵᱟᱲᱟᱭ ᱜᱮᱭᱟ, ᱟᱫᱚ ᱟᱨ ᱢᱤᱫᱴᱮᱱ ᱢᱤᱫᱴᱮᱱ ᱱᱚᱰᱮ ᱤᱧᱟᱹᱜ ᱠᱩᱠᱞᱤᱧ ᱫᱚᱦᱚᱭᱮᱫᱟ ᱡᱮ ᱡᱟᱦᱟᱸᱼᱼ ᱚ ᱥᱟᱥᱟᱝ ᱦᱮᱸ ᱥᱟᱥᱟᱝᱼᱼ ᱥᱟᱥᱟᱝ ᱫᱚ ᱟᱵᱚ ᱫᱚ ᱚᱠᱟ ᱚᱠᱛᱚ ᱨᱮᱵᱚᱱ ᱵᱮᱵᱚᱦᱟᱨ ᱜᱮᱭᱟ ᱟᱨᱼᱼ ᱪᱤᱜ ᱪᱤᱜ ᱠᱟᱹᱢᱤᱨᱮ ᱥᱟᱥᱟᱝ ᱫᱚ ᱵᱮᱵᱚᱦᱟᱨᱚᱜᱼᱟ ᱟᱨ ᱥᱟᱥᱟᱝ ᱵᱮᱵᱚᱦᱟᱨ ᱞᱮᱠᱷᱟᱱᱼᱼ ᱟᱵᱚᱣᱟᱜ ᱪᱮᱫ ᱢᱟᱱᱮ ᱟᱵᱚᱣᱟᱜ ᱦᱚᱲᱢᱚ ᱨᱮᱦᱚᱸ ᱵᱷᱟᱹᱞᱮ ᱦᱩᱭᱩᱜᱼᱟ ᱟᱨ ᱚᱠᱟ ᱚᱠᱟᱼᱼ ᱢᱟᱱᱮ ᱠᱟᱹᱢᱤ ᱠᱚᱨᱮ ᱞᱟᱜᱟᱜᱼᱟ ᱱᱟᱥᱮ ᱮᱢ ᱢᱟᱱᱮ ᱯᱟᱥᱱᱟᱣ ᱛᱟᱞᱟᱛᱮᱢ ᱞᱟᱹᱭᱟᱹᱧ ᱠᱷᱟᱱ ᱱᱟᱯᱟᱭ ᱠᱚᱜᱼᱟ᱾
ᱦᱮᱸ ᱤᱧ ᱤᱧᱟᱹᱜ ᱡᱟᱦᱟᱸᱼᱼ ᱟᱹᱭᱠᱟᱹᱣ ᱤᱧ ᱡᱟᱦᱟᱸᱧ ᱟᱸᱜᱚᱪ ᱧᱟᱢ ᱠᱟᱫᱟ ᱚᱱᱟᱜᱮ ᱤᱧ ᱟᱢ ᱴᱷᱮᱱᱤᱧ ᱥᱚᱫᱚᱨᱮᱫᱟ ᱥᱟᱥᱟᱝ ᱫᱚ ᱟᱵᱚᱣᱟᱜᱼᱼ ᱟᱭᱢᱟ ᱞᱮᱠᱟ ᱜᱩᱡᱩᱜ ᱡᱟᱱᱟᱢ ᱠᱷᱚᱱᱟᱜ ᱮᱛᱚᱦᱚᱵ ᱠᱟᱛᱮᱼᱼ ᱜᱩᱡᱩᱜ ᱫᱷᱟᱹᱵᱤᱡ ᱡᱟᱦᱟᱸ ᱠᱟᱹᱢᱤ ᱦᱚᱨᱟ ᱠᱚ ᱢᱮᱱᱟᱜᱼᱟ ᱡᱷᱚᱛᱚ ᱠᱟᱹᱢᱤ ᱦᱚᱨᱟ ᱨᱮᱜᱮ ᱚᱱᱟ ᱫᱚ, ᱞᱟᱜᱟᱜᱼᱟ ᱡᱮᱞᱮᱠᱟ ᱡᱚᱠᱷᱚᱱ ᱜᱤᱫᱽᱨᱟᱹᱭ ᱡᱟᱱᱟᱢᱚᱜᱼᱟ ᱩᱱ ᱚᱠᱛᱚ ᱦᱚᱸᱼᱼ ᱥᱟᱥᱟᱝ ᱠᱚ ᱚᱡᱚᱜ ᱟᱭᱟ᱾ ᱟᱨ ᱡᱟᱦᱟᱸ ᱟᱵᱚᱣᱟᱜ ᱚᱱᱟ ᱵᱟᱯᱞᱟ ᱠᱚ ᱢᱮᱱᱟᱜᱼᱟ ᱵᱟᱯᱞᱟ ᱨᱮᱱᱟᱜ ᱟᱹᱨᱤᱪᱟᱹᱞᱤ ᱠᱚ ᱾ ᱩᱱ ᱚᱠᱛᱚ ᱦᱚᱸ ᱥᱟᱥᱟᱝ ᱚᱡᱚᱜ ᱛᱟᱞᱟ ᱛᱮᱜᱮ ᱚᱱᱟ ᱨᱮᱱᱟᱜᱼᱼ ᱡᱟᱦᱟᱸ ᱨᱟᱭᱨᱤᱛ ᱠᱚ ᱢᱮᱱᱟᱜᱼᱟ ᱚᱱᱟ ᱠᱚ ᱯᱟᱨᱚᱢᱚᱜᱼᱟ᱾ ᱟᱨ ᱡᱚᱠᱷᱚᱱ ᱚᱱᱟ ᱜᱩᱡᱩᱜ ᱚᱠᱛᱚ ᱦᱚᱸ ᱡᱚᱠᱷᱚᱱ ᱡᱟᱦᱟᱸᱭᱼᱼ ᱢᱤᱫ ᱦᱚᱲᱮ ᱡᱚᱠᱷᱚᱱ ᱠᱚ ᱵᱚᱸᱜᱟ ᱛᱟᱞᱟᱜ ᱟᱭᱼᱼ ᱟᱫᱚ ᱩᱱᱤ ᱡᱚᱠᱷᱚᱱ ᱢᱟᱲᱜᱷᱟᱴᱤ ᱛᱮᱠᱚ ᱤᱫᱤ ᱢᱟᱲᱟᱝ ᱨᱮ ᱩᱱᱤ ᱥᱟᱥᱟᱝ ᱚᱡᱚᱜ ᱠᱟᱛᱮᱼᱼ ᱛᱮ ᱜᱮ ᱠᱚ ᱵᱤᱫᱟᱹᱭᱮᱭᱟ᱾ ᱟᱫᱚ ᱚᱱᱠᱟ ᱞᱮᱠᱟᱛᱮ ᱟᱨᱚ ᱟᱭ ᱥᱟᱥᱟᱝ ᱦᱚᱸ ᱟᱵᱚᱣᱟᱜ ᱦᱚᱲᱢᱚ, ᱵᱷᱟᱜᱮ ᱫᱚᱦᱚᱭᱟᱭ ᱚᱱᱟ ᱡᱚᱢ ᱞᱮᱠᱷᱟᱱ ᱟᱭᱢᱟᱼᱼ ᱦᱚᱲᱢᱚ ᱠᱚ ᱵᱷᱟᱜᱮ ᱛᱟᱦᱮᱱᱟ ᱱᱚᱣᱟ ᱜᱮ ᱱᱚᱣᱟ ᱥᱟᱥᱟᱝ ᱫᱚ ᱟᱹᱰᱤ ᱞᱟᱹᱠᱛᱤᱭᱟᱱᱟᱜ ᱟᱵᱚᱣᱟᱜᱼᱼ ᱥᱟᱶᱛᱟ ᱨᱮᱫᱚ ᱟᱹᱰᱤ ᱜᱟᱱ ᱵᱮᱵᱚᱦᱟᱨ ᱦᱚᱸ ᱢᱮᱱᱟᱜ ᱜᱮᱭᱟ᱾
ᱟᱹᱰᱤ ᱱᱟᱯᱟᱭ ᱟᱹᱰᱤ ᱢᱟᱱᱮ ᱢᱟᱱᱮ ᱩᱪᱷᱟᱹᱱ ᱥᱟᱺᱦᱤᱡ ᱢᱟᱱᱮ ᱵᱷᱟᱜᱮ ᱢᱟᱱᱮᱼᱼ ᱴᱷᱤᱠᱟᱹ ᱴᱷᱤᱠᱟᱹ ᱥᱟᱺᱦᱤᱡ ᱮᱢ ᱞᱟᱹᱭ ᱵᱩᱴᱟᱹ ᱟᱹᱫᱤᱧᱟ ᱟᱹᱰᱤ ᱟᱭᱢᱟ ᱟᱭᱢᱟ ᱥᱟᱨᱦᱟᱣ ᱢᱟᱹᱭ ᱱᱚᱣᱟ ᱞᱟᱹᱭ ᱞᱟᱹᱜᱤᱫ ᱛᱮ᱾ ᱟᱫᱚ ᱞᱟᱹᱭᱟᱹᱧ ᱡᱮ ᱦᱮᱸ ᱞᱟᱹᱭᱼᱼ
ᱦᱮᱸ ᱫᱮᱞ ᱮᱸᱼᱼ ᱦᱮᱸ ᱫᱤ ᱞᱟᱹᱭᱫᱟᱹᱧ ᱟᱵᱚ ᱢᱟ ᱦᱟᱺᱰᱤ ᱠᱚᱢᱟᱵᱚᱱ ᱫᱚᱦᱚ ᱵᱟᱲᱟᱭ ᱜᱮᱭᱟ ᱥᱮ ᱵᱟᱝ ᱚᱱᱟ, ᱵᱚᱸᱜᱟ ᱵᱩᱨᱩ ᱠᱚᱨᱮ ᱟᱨ ᱡᱩᱚᱫᱤ ᱵᱚᱱ ᱫᱚᱦᱚᱭᱟ ᱟᱫᱚ ᱚᱱᱟ ᱫᱚ ᱫᱚᱦᱚ ᱢᱟᱵᱚᱱ ᱫᱚᱦᱚᱼᱼ ᱟᱫᱚ ᱚᱱᱟ ᱧᱩ ᱧᱩ ᱚᱠᱟᱴᱟᱜ ᱵᱚᱸᱜᱟ ᱥᱟᱨᱮᱜᱼᱼ ᱦᱟᱺᱰᱤ ᱦᱚᱸ ᱵᱚᱱ ᱧᱩᱭᱮᱫᱟ ᱢᱮᱱᱠᱷᱟᱱ ᱚᱱᱟ ᱠᱷᱚᱱᱟᱜ ᱟᱨᱦᱚ ᱵᱟᱹᱲᱛᱤ ᱵᱚᱱ ᱧᱩᱭᱮᱫᱟ᱾ ᱡᱟᱦᱟᱸ ᱠᱟᱨᱚᱱ ᱛᱮ ᱟᱵᱚᱣᱟᱜ ᱜᱷᱟᱨᱚᱸᱡᱽ ᱥᱮᱼᱼ ᱥᱚᱝᱥᱟᱨ ᱠᱚᱨᱮᱜ ᱚᱥᱟᱱᱛᱤ ᱠᱚ ᱦᱩᱭᱩᱜ ᱠᱟᱱᱟ ᱟᱵᱚᱨᱮᱱ ᱜᱤᱫᱟᱹᱨ ᱯᱤᱫᱟᱹᱨ ᱠᱚ ᱵᱷᱚᱭᱮᱥᱛᱮ ᱵᱟᱠᱚᱼᱼ ᱛᱟᱦᱮᱸ ᱫᱟᱲᱮᱭᱟᱜ ᱠᱟᱱᱟ ᱟᱨ ᱦᱟᱴ ᱯᱟᱛᱟ ᱠᱚᱨᱮ ᱦᱚᱸ ᱦᱟᱺᱰᱤ ᱨᱮᱱᱟᱜ ᱟᱠᱷᱨᱤᱧ ᱦᱩᱭᱩᱜ ᱠᱟᱱᱟ ᱟᱫᱚ ᱱᱚᱣᱟ ᱠᱚᱼᱼ ᱠᱚ ᱤᱫᱤᱭᱟᱛ ᱪᱮᱫ ᱞᱟᱹᱭ ᱛᱮᱱᱟᱜ ᱡᱮ ᱱᱚᱣᱟ ᱠᱚ ᱚᱠᱟ ᱞᱮᱠᱟ ᱵᱚᱱ ᱪᱤᱠᱟᱹ ᱞᱮᱠᱷᱟᱱ ᱱᱚᱣᱟ ᱟᱵᱚᱣᱟᱜᱼᱼ ᱵᱟᱹᱲᱤᱡ ᱱᱚᱣᱟ ᱡᱮ ᱵᱮᱵᱟᱨ ᱦᱩᱭᱩᱜ ᱠᱟᱱᱟ ᱚᱱᱟ ᱠᱚ ᱥᱟᱦᱟᱜᱼᱟ᱾
ᱟᱹᱰᱤ ᱱᱟᱯᱟᱭ ᱟᱹᱰᱤ ᱱᱟᱯᱟᱭ ᱠᱩᱠᱞᱤᱢ ᱫᱚᱦᱚᱣᱟ ᱠᱟᱜ ᱢᱟᱹᱭᱻ ᱞᱟᱹᱭ ᱢᱟᱹᱧ‌ ᱱᱚᱣᱟᱼᱼ ᱛᱮᱞᱟ ᱫᱚ ᱡᱮ ᱟᱵᱚᱣᱟᱜ ᱥᱚᱢᱟᱡᱽ ᱨᱮ ᱡᱟᱦᱟᱸ ᱦᱟᱺᱰᱤᱼᱼ ᱪᱚᱰᱚᱨᱟᱵᱚᱱ ᱵᱚᱸᱜᱟ ᱵᱩᱨᱩ ᱥᱚᱢᱚᱭ ᱚᱱᱟ ᱫᱚ ᱤᱧᱫᱩᱧ ᱢᱚᱱᱮᱭᱟ ᱢᱟᱱᱮ ᱡᱟᱦᱟᱸᱼᱼ ᱚᱠᱟ ᱯᱩᱨᱩ ᱥᱚᱢᱚᱭ ᱡᱟᱦᱟᱸᱭ ᱪᱚᱰᱚᱨ ᱦᱟᱺᱰᱤ ᱵᱚᱱ ᱮᱢᱟ ᱠᱚᱣᱟ ᱟᱵᱚᱨᱮᱱ ᱵᱚᱸᱜᱟ ᱵᱩᱨᱩ ᱠᱚ, ᱤᱱᱟᱹ ᱥᱩᱢᱩᱝ ᱤᱱᱟᱹ ᱞᱟᱹᱜᱤᱫ ᱜᱤᱧ ᱞᱟᱹᱭᱟ ᱵᱟᱹᱲᱛᱤ ᱡᱮᱢᱚᱱ ᱱᱤᱛᱚᱜᱼᱼ ᱢᱟᱱᱮ ᱴᱚᱴᱷᱟ ᱠᱚᱨᱮᱜ ᱧᱮᱞᱚᱜ ᱠᱟᱱᱟ ᱡᱮ ᱟᱹᱷᱨᱤᱧᱮᱫᱼᱟ ᱠᱚ ᱢᱟᱱᱮᱼᱼ ᱫᱩᱲᱩᱵ ᱠᱟᱱᱟ ᱠᱚ ᱵᱩᱴᱟᱹ ᱵᱩᱴᱟᱹ ᱫᱟᱨᱮ ᱵᱩᱴᱟᱹ ᱠᱚᱨᱮ ᱠᱚ ᱫᱩᱲᱩᱵ ᱠᱟᱱᱟ᱾ ᱟᱹᱠᱷᱨᱤᱧ ᱟᱠᱚ ᱚᱱᱟ ᱪᱷᱟᱲᱟ ᱠᱟᱛᱮᱫ ᱨᱮᱦᱚᱸ ᱟᱵᱚᱣᱟᱜ ᱥᱚᱢᱟᱡ ᱨᱮ ᱟᱹᱰᱤ ᱟᱭᱢᱟ ᱠᱟᱹᱢᱤ ᱢᱮᱱᱟᱜ ᱛᱟᱵᱚᱱᱟ ᱡᱮᱢᱚᱱ ᱵᱷᱤᱛᱟᱹ ᱢᱟᱜ ᱢᱮᱱᱟᱜ ᱛᱟᱵᱚᱱᱟ ᱚᱱᱟᱨᱮ ᱡᱩᱫᱤ ᱟᱵᱚ ᱥᱟᱱᱟᱢ ᱦᱚᱲ ᱵᱚᱱ ᱥᱮᱞᱮᱫᱚᱜ-ᱟ ᱚᱱᱠᱟ ᱠᱟᱛᱮᱜ ᱵᱚᱱ ᱠᱟᱹᱢᱤᱭᱟ ᱚᱵᱚᱥᱳᱭ ᱟᱵᱚ ᱠᱟᱹᱣᱰᱤ ᱵᱚᱱ ᱟᱨᱡᱟᱣ ᱫᱟᱲᱮᱭᱟᱜ-ᱟ ᱢᱮᱱᱠᱷᱟᱱ ᱱᱚᱣᱟ ᱫᱚ ᱤᱧᱟᱹᱜ ᱢᱮᱱ ᱛᱮᱫᱚ ᱡᱮ ᱱᱚᱣᱟ ᱫᱚ ᱟᱵᱚᱣᱟᱜ ᱥᱟᱶᱛᱟ ᱥᱚᱢᱟᱡᱽ ᱰᱩᱵᱩᱡᱚᱜ ᱛᱮ ᱪᱟᱞᱟᱜ ᱠᱟᱱᱟ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱟᱹᱰᱤ ᱦᱟᱹᱰᱤ ᱯᱟᱹᱨᱣᱟᱹ ᱨᱮᱠᱚ ᱡᱚᱵᱮᱜ ᱠᱟᱱᱟ ᱛᱮ ᱱᱚᱜ-ᱚᱭ ᱪᱷᱟᱯᱚᱞ ᱠᱚᱠᱚ ᱮᱱᱮᱡ ᱮᱫᱟ ᱢᱟᱱᱮ ᱟᱨ ᱛᱤᱨᱞᱟᱹ ᱠᱚ ᱪᱮᱛᱟᱱ ᱨᱮ ᱱᱟᱦᱟᱪᱟᱨ ᱢᱟᱱᱮ ᱟᱠᱚᱣᱟᱜ ᱡᱟᱦᱟᱸ ᱢᱮᱫ ᱨᱮᱱᱟᱜ ᱱᱚᱡᱚᱨ ᱟᱹᱰᱤ ᱵᱟᱹᱲᱤᱡ ᱵᱷᱟᱵᱛᱮ ᱯᱟᱲᱟᱜ ᱠᱟᱱᱟ ᱟᱨᱠᱤ ᱤᱧᱫᱚ ᱱᱚᱣᱟ ᱛᱮ ᱫᱤᱠ ᱫᱤᱭᱮ ᱢᱟᱱᱮ ᱟᱵᱚᱣᱟᱜ ᱥᱟᱣ ᱛᱟ ᱥᱚᱢᱟᱡᱽ ᱜᱮ ᱰᱩᱵᱩᱡᱚᱜ ᱠᱟᱱᱟ᱾
ᱦᱮᱸ ᱟᱹᱰᱤ ᱡᱚᱛᱷᱟᱛ ᱠᱟᱛᱷᱟ ᱜᱮᱢ ᱞᱟᱹᱭ ᱟᱠᱟᱫᱟ ᱢᱟᱹᱭ ᱟᱹᱰᱤ ᱠᱷᱩᱥᱤᱧ ᱵᱩᱡᱷᱟᱹᱣ ᱠᱮᱫᱟ ᱟᱢᱟᱜ ᱱᱚᱝᱠᱟ ᱩᱭᱦᱟᱹᱨ ᱵᱷᱟᱵᱽᱱᱟ ᱟᱫᱚ ᱟᱵᱚᱣᱟᱜ ᱢᱚᱛᱚ ᱱᱚᱜ-ᱚᱭ ᱟᱭᱢᱟ ᱨᱚᱠᱚᱢᱟᱜ ᱯᱚᱨᱚᱵᱽ ᱠᱚ ᱵᱚᱸᱜᱟ ᱵᱩᱨᱩ ᱠᱚ ᱢᱮᱱᱟᱜ-ᱟ ᱟᱫᱚ ᱚᱱᱟ ᱠᱚ ᱥᱟᱶ ᱡᱚᱵ ᱢᱟᱱᱮ ᱚᱱᱟᱨᱮᱢ ᱥᱮᱞᱮᱫᱚᱜ ᱜᱮᱭᱟ ᱥᱮ ᱵᱟᱝ ᱱᱚᱜ-ᱚᱭ ᱟᱨᱦᱚᱸ ᱛᱤᱨᱤᱥᱮ ᱡᱩᱱ ᱦᱩᱞ ᱢᱟᱦᱟ ᱠᱚ ᱯᱟᱨᱚᱢᱮᱱᱟ ᱚᱱᱟ ᱠᱚ ᱚᱠᱟ ᱞᱮᱠᱟ ᱯᱮ ᱢᱟᱱᱟᱣ ᱠᱮᱫᱟ ᱟᱨ ᱚᱱᱟ ᱠᱚᱨᱮ ᱟᱢ ᱥᱮᱞᱮᱫ ᱛᱮᱢ ᱛᱟᱦᱮᱸᱫ ᱠᱟᱱᱟ ᱥᱮ ᱵᱟᱝ?
ᱮᱸ ᱟᱹᱰᱤ ᱱᱟᱯᱟᱭ ᱠᱩᱠᱞᱤᱢ ᱫᱚᱦᱚ ᱟᱠᱟᱫ-ᱟ ᱢᱟᱹᱭ ᱥᱮᱞᱮᱫ ᱫᱚ ᱟᱵᱚ ᱫᱚ ᱱᱚᱣᱟ ᱫᱚ ᱮᱠᱟᱞ ᱜᱮ ᱞᱟᱹᱠᱛᱤ ᱠᱟᱱ ᱜᱮᱭᱟ ᱟᱨ ᱟᱵᱚᱣᱟᱜ ᱥᱟᱶᱛᱟ ᱥᱚᱢᱟᱡᱽ ᱨᱮᱭᱟᱜ ᱢᱟ ᱮᱱᱮᱡ ᱥᱮᱨᱮᱧ ᱢᱟ ᱞᱟᱹᱭ ᱞᱟᱠᱪᱟᱨ ᱠᱟᱱ ᱛᱟᱵᱚᱱᱟ᱾ ᱠᱟᱞᱪᱟᱨ ᱠᱟᱱ ᱛᱟᱵᱚᱱᱟ ᱚᱱᱟ ᱫᱚ ᱟᱵᱚ ᱫᱚ ᱥᱟᱵ ᱫᱚᱦᱚ ᱞᱟᱜᱟᱣ ᱟᱵᱚᱱᱟ ᱚᱱᱟ ᱡᱩᱫᱤ ᱵᱟᱵᱚᱱ ᱥᱟᱵ ᱫᱚᱦᱚᱭᱟ ᱚᱱᱟ ᱢᱟᱱᱮ ᱮᱴᱟᱜ ᱛᱮ ᱢᱟᱞᱚᱴᱚᱜ-ᱟ ᱫᱤᱱ ᱫᱤᱱᱛᱮ ᱢᱟᱞᱚᱴ ᱪᱟᱞᱟᱜ-ᱟ ᱰᱤᱡᱮ ᱞᱟᱜᱽᱲᱮ ᱨᱮ ᱯᱚᱨᱤᱱᱚᱛᱚᱜ ᱠᱟᱱᱟ᱾ ᱡᱮᱦᱮᱛᱩ ᱚᱱᱟ ᱵᱟᱵᱚᱱ ᱯᱚᱨᱤᱱᱚᱛᱚ ᱦᱚᱪᱚᱣᱟᱜ-ᱟ ᱚᱱᱟ ᱠᱷᱟᱹᱛᱤᱨ ᱛᱮ ᱤᱧᱫᱩᱧ ᱞᱟᱹᱭᱟ ᱡᱮ ᱢᱟᱱᱮ ᱰᱤᱡᱮ ᱞᱟᱜᱽᱲᱮ ᱵᱟᱫ ᱠᱟᱛᱮᱜ ᱟᱵᱚᱣᱟᱜ ᱞᱟᱹᱭ ᱞᱟᱠᱪᱟᱨ ᱮᱱᱮᱡ ᱥᱮᱨᱮᱧ ᱥᱟᱵ ᱫᱚᱦᱚ ᱫᱚ ᱞᱟᱹᱠᱛᱤ ᱠᱟᱱ ᱜᱮᱭᱟ᱾ ᱟᱨ ᱡᱟᱦᱟᱸ ᱵᱤᱱ ᱞᱟᱹᱭᱠᱮᱜ-ᱟ ᱡᱮ ᱦᱩᱞ ᱢᱟᱦᱟ ᱚᱱᱟ ᱦᱩᱞ ᱢᱟᱦᱟ ᱫᱚ ᱟᱞᱮ ᱢᱟᱛᱚ ᱦᱟᱸᱜ ᱚᱱᱠᱟ ᱚᱲᱟᱜ ᱥᱮᱫ ᱨᱮᱫᱚ ᱵᱟᱹᱱᱩᱜ ᱞᱮᱭᱟ ᱟᱞᱮ ᱫᱚ ᱢᱟᱱᱮ ᱚᱱᱠᱟ ᱟᱞᱚᱜ ᱛᱤᱨᱞᱟᱹ ᱠᱟᱱᱟᱞᱮ ᱟᱫᱚ ᱤᱭᱟᱹ ᱨᱮᱞᱮ ᱛᱟᱦᱮᱱᱟ ᱚᱱᱠᱟ ᱵᱷᱟᱲᱟ ᱚᱲᱟᱜ ᱠᱚᱨᱮᱞᱮ ᱛᱟᱦᱮᱱᱟ ᱟᱫᱚ ᱚᱸᱰᱮ ᱜᱮ ᱢᱟᱱᱮ ᱯᱷᱳᱴᱳ ᱛᱟᱦᱮᱸ ᱠᱟᱱᱟ ᱚᱱᱟ ᱯᱷᱳᱴᱳ ᱛᱟᱞᱟᱨᱮ ᱵᱟᱦᱟ ᱚᱱᱟ ᱯᱩᱲ ᱵᱟᱦᱟ ᱠᱚ ᱮᱢ ᱠᱟᱛᱮᱫ ᱫᱷᱩᱯ ᱠᱚ ᱡᱮᱨᱮᱫ ᱵᱟᱲᱟ ᱠᱟᱛᱮᱜ ᱟᱫᱚ ᱥᱟᱱᱟᱢ ᱜᱟᱛᱮ ᱜᱟᱯᱟ ᱛᱮᱜᱮ ᱢᱟᱱᱮ ᱡᱩᱢᱤᱫ ᱠᱟᱛᱮᱜ ᱢᱟᱱᱮ ᱱᱟᱥᱮᱱᱟᱜ ᱟᱞᱮ ᱯᱟᱞᱚᱱ ᱠᱮᱫᱟ ᱩᱱᱠᱤᱱ ᱫᱚ ᱩᱭᱦᱟᱹᱨᱟᱱ ᱦᱩᱞ ᱜᱟᱹᱨᱤᱭᱟᱹ ᱠᱟᱱ ᱜᱮᱭᱟ ᱠᱤᱱ ᱛᱚ ᱟᱫᱚ ᱟᱯᱮ ᱥᱮᱱ ᱫᱚ ᱚᱠᱟ ᱞᱮᱠᱟ ᱟᱢᱫᱚᱢ ᱥᱮᱞᱮᱫ ᱞᱮᱱᱟ ᱥᱮ ᱵᱟᱝ ᱤᱧ ᱫᱚ ᱱᱚᱣᱟ ᱠᱚᱨᱮ ᱥᱮᱞᱮᱫ ᱫᱚᱢᱮᱜ ᱜᱮᱧ ᱠᱩᱥᱤᱭᱟᱜ-ᱟ᱾
ᱦᱮᱸ ᱤᱧ ᱦᱚᱸᱧ ᱥᱮᱞᱮᱫ ᱵᱟᱲᱟ ᱟᱠᱟᱱ ᱜᱮᱭᱟ ᱢᱮᱱᱠᱷᱟᱱ ᱟᱢᱟᱜ ᱚᱱᱟ ᱠᱟᱛᱷᱟ ᱠᱚ ᱟᱸᱡᱚᱢ ᱫᱟ ᱟᱹᱰᱤ ᱨᱟᱹᱥᱠᱟᱹᱧ ᱵᱩᱡᱷᱟᱹᱣ ᱠᱮᱫᱟ ᱡᱟᱦᱟᱸ ᱟᱢ ᱟᱛᱳ ᱫᱤᱥᱚᱢ ᱨᱮ ᱵᱟᱝ ᱛᱟᱦᱮᱸ ᱠᱟᱛᱮᱫ ᱨᱮᱦᱚᱸ ᱟᱢᱟᱜ ᱡᱟᱦᱟᱸ ᱟᱵᱚᱣᱟᱜ ᱞᱟᱹᱭᱞᱟᱠᱪᱟᱨ ᱟᱹᱨᱤᱪᱟᱹᱞᱤ ᱡᱟᱦᱟᱸ ᱟᱵᱚᱨᱮᱱ ᱦᱩᱞᱜᱟᱹᱨᱭᱟᱹ ᱠᱚ ᱟᱵᱚ ᱞᱟᱹᱜᱤᱫ ᱠᱚ ᱦᱩᱞᱥᱟᱹᱭ ᱞᱮᱫ-ᱟ ᱥᱮᱠᱚ ᱟᱵᱚ ᱞᱟᱹᱜᱤᱫ ᱠᱚ ᱟᱸᱫᱳᱲ ᱞᱮᱫ-ᱟ ᱚᱱᱟ ᱠᱚ ᱩᱱᱠᱩ ᱫᱤᱥᱟᱹ ᱠᱟᱛᱮᱫ ᱛᱤᱨᱤᱥᱮ ᱡᱩᱱ ᱦᱩᱞ ᱢᱟᱦᱟ ᱟᱢ ᱚᱱᱟ ᱟᱹᱛᱩ ᱫᱤᱥᱚᱢ ᱨᱮ ᱵᱟᱝ ᱯᱟᱥ ᱛᱟᱦᱮᱸ ᱠᱟᱛᱮᱫ ᱨᱮᱦᱚᱸ ᱢᱟᱱᱮ ᱵᱟᱭᱨᱮ ᱨᱮ ᱛᱟᱦᱮᱸ ᱠᱟᱛᱮᱫ ᱨᱮᱦᱚᱸ ᱚᱱᱟ ᱢᱟᱱᱟᱣ ᱠᱟᱫᱟ ᱟᱢᱨᱮᱱ ᱜᱟᱛᱮ ᱠᱚ ᱥᱚᱸᱜᱮ ᱛᱮ᱾ ᱟᱹᱰᱤ ᱱᱟᱯᱟᱭ ᱩᱭᱦᱟᱹᱨ ᱵᱷᱟᱵᱽᱱᱟ ᱱᱚᱝᱠᱟᱜᱮ ᱟᱵᱚ ᱡᱟᱦᱟᱸ ᱨᱮᱜᱮ ᱵᱚᱱ ᱛᱟᱦᱮᱱ ᱚᱱᱟ ᱫᱚ ᱵᱟᱝ ᱤᱭᱟᱹ ᱡᱮ ᱟᱵᱚ ᱵᱟᱭᱨᱮ ᱨᱮᱵᱚᱱ ᱛᱟᱦᱮᱱ ᱠᱟᱱᱟ ᱢᱟᱱᱮ ᱟᱵᱚᱣᱟᱜ ᱞᱟᱭᱼᱞᱟᱠᱪᱟᱨ ᱵᱚᱱ ᱦᱤᱲᱤᱧᱟ ᱚᱱᱠᱟ ᱫᱚ ᱵᱟᱝ ᱡᱟᱦᱟᱸ ᱨᱮᱜᱮᱢ ᱛᱟᱦᱮᱱᱟ ᱟᱵᱚᱣᱟᱜ ᱥᱟᱶᱛᱟ ᱨᱮᱱᱟᱜ ᱡᱟᱦᱟᱸ ᱟᱹᱨᱤᱪᱟᱹᱞᱤ ᱚᱱᱟ ᱫᱚ ᱟᱵᱚ ᱫᱚ ᱩᱭᱦᱟᱹᱨ ᱛᱮᱜᱮ ᱦᱩᱭᱩᱜ ᱛᱟᱵᱚᱱᱟ᱾
ᱟᱹᱰᱤ ᱟᱭᱢᱟ ᱥᱟᱨᱦᱟᱣ ᱛᱤᱱᱟᱹᱜ ᱪᱚᱨᱚᱠ ᱢᱟᱱᱮ ᱩᱪᱷᱟᱹᱱ ᱥᱟᱹᱦᱤᱡ ᱜᱟᱞᱚᱪ ᱥᱟᱹᱦᱤᱡ ᱜᱟᱞᱚᱪ ᱠᱟᱛᱮ ᱮᱢ ᱵᱩᱡᱷᱟᱹᱣ ᱟᱫᱤᱧᱟ᱾ ᱟᱫᱚ ᱞᱟᱹᱭᱟᱹᱧ ᱡᱮ ᱟᱨ ᱢᱤᱫᱴᱮᱱ ᱱᱚᱰᱮ ᱠᱩᱠᱞᱤᱧ ᱫᱚᱦᱚᱭᱮᱜ-ᱟ ᱡᱮ ᱟᱵᱚ ᱱᱚᱜ-ᱚᱭ ᱡᱮ ᱱᱟᱦᱟᱜ ᱡᱩᱜᱽ ᱨᱮᱼᱼ ᱯᱚᱱ ᱵᱟᱯᱞᱟᱜ ᱠᱟᱱᱟ ᱢᱟᱱᱮ ᱱᱚᱣᱟ ᱵᱟᱯᱞᱟ ᱫᱚ ᱢᱟᱱᱮ ᱴᱨᱟᱰᱤᱥᱚᱱᱟᱞ ᱦᱤᱥᱟᱹᱵ ᱛᱮᱫᱚ ᱢᱟᱱᱮᱼᱼ ᱮᱴᱟᱜ ᱢᱟᱱᱮ ᱮᱴᱟᱜ ᱡᱟᱹᱛᱤ ᱨᱮ ᱢᱟᱱᱮ ᱮᱴᱟᱜ ᱯᱟᱹᱨᱤᱥ ᱨᱮ ᱯᱚᱨᱤᱱᱚᱛᱚᱜ ᱠᱟᱱᱟ ᱡᱮᱢᱚᱱᱼᱼ ᱟᱵᱚᱣᱟᱜ ᱫᱚ ᱢᱟᱱᱮ ᱟᱞᱛᱟ ᱯᱟᱹᱞᱞᱟᱹᱠ ᱞᱩᱜᱽᱲᱤᱡ ᱵᱟᱸᱫᱮ ᱠᱟᱛᱮᱜ ᱜᱮ ᱯᱳᱭᱞᱳ ᱫᱚᱼᱼ ᱠᱟᱱᱟ ᱟᱞᱫᱟ ᱵᱩᱨᱟᱹ ᱞᱩᱜᱽᱲᱤ ᱠᱟᱛᱮᱜ ᱜᱮ ᱟᱵᱩ ᱫᱚ ᱥᱟᱥᱟᱝ ᱠᱚᱠᱚ ᱚᱡᱚᱜ ᱵᱚᱱᱟ ᱟᱭᱳᱼᱵᱟᱵᱟ ᱠᱚᱼᱼ ᱟᱫᱚ ᱱᱤᱛᱳᱜ ᱢᱟ ᱦᱟᱸᱜ ᱚᱱᱠᱟ ᱵᱟᱝ ᱧᱮᱞᱚᱜ ᱠᱟᱱᱟ᱾ ᱡᱮ ᱵᱮᱱᱟᱨᱩᱥᱤ ᱠᱚᱠᱚ ᱵᱟᱸᱫᱮᱭᱮᱫᱟ ᱢᱟᱱᱮ ᱮᱴᱟᱜ ᱨᱚᱠᱚᱢ ᱥᱟᱹᱲᱤ ᱠᱚᱠᱚ ᱵᱟᱸᱫᱮᱭᱮᱫ ᱛᱮᱼᱼ ᱥᱟᱥᱟᱝ ᱠᱚ ᱚᱡᱚᱜ ᱮᱫᱟ᱾ ᱟᱫᱚ ᱱᱚᱣᱟ ᱨᱮᱧ ᱞᱟᱹᱭᱟ ᱢᱟᱱᱮ ᱟᱢᱟᱜ ᱛᱤᱱᱟᱹᱜ ᱜᱟᱱ ᱢᱚᱱᱳᱵᱷᱟᱵ ᱢᱟᱱᱮ ᱢᱮᱱᱟᱜ ᱛᱟᱢᱟ ᱡᱮᱼᱼ ᱢᱟᱱᱮ ᱚᱱᱟ ᱟᱞᱛᱟ ᱯᱟᱹᱞᱞᱟᱹᱠ ᱤᱭᱟᱹ ᱠᱟᱛᱮᱜ ᱜᱮ ᱚᱡᱚᱜ ᱫᱚ ᱵᱷᱟᱜᱮᱭᱟ ᱥᱮ ᱚᱱᱟᱼᱼ ᱮᱴᱟᱜ ᱨᱚᱠᱚᱢ ᱥᱟᱹᱲᱤ ᱡᱟᱢᱫᱟᱱᱤ ᱠᱚᱠᱚ ᱵᱟᱸᱫᱮᱭᱟ ᱚᱱᱟ ᱥᱟᱹᱲᱤ ᱦᱚᱨᱚᱜ ᱠᱟᱛᱮᱜ ᱥᱟᱥᱟᱝ ᱥᱩᱱᱩᱢ ᱚᱡᱚᱜᱼᱼ ᱵᱷᱟᱹᱜᱮᱭᱟ ᱡᱩᱫᱤ ᱱᱟᱥᱮᱱᱟᱜ ᱮᱢ ᱞᱟᱹᱭ ᱠᱮᱭᱟ ᱱᱟᱯᱟᱭ ᱠᱚᱜᱼᱟ,
ᱦᱮᱸ ᱫᱟᱹᱭ ᱟᱹᱰᱤ ᱡᱚᱛᱷᱟᱛ ᱠᱩᱠᱞᱤ ᱜᱮᱢ ᱫᱚᱦᱚ ᱟᱠᱟᱫᱟ᱾ ᱤᱧᱟᱹᱜ ᱩᱭᱦᱟᱹᱨ ᱵᱷᱟᱵᱽᱱᱟᱛᱮ ᱤᱧ ᱡᱟᱦᱟᱸᱧ ᱩᱭᱦᱟᱹᱨ ᱵᱷᱟᱵᱽᱱᱟᱭᱟ ᱡᱮ ᱟᱵᱚᱣᱟᱜ ᱥᱟᱶᱛᱟ ᱨᱮ ᱡᱟᱦᱟᱸ ᱵᱟᱯᱞᱟ ᱢᱮᱱᱟᱜᱼᱟ᱾ ᱚᱱᱟ ᱫᱚ ᱡᱟᱦᱟᱸ ᱟᱵᱚᱣᱟᱜ ᱥᱟᱥᱟᱝ ᱥᱟᱹᱲᱤ ᱵᱟᱸᱫᱮ ᱟᱛᱮᱫ ᱜᱮ ᱠᱚᱨᱟᱣ ᱫᱚᱨᱠᱟᱨ ᱟᱨ ᱡᱟᱦᱟᱸᱼᱼ ᱚᱱᱮ ᱵᱟᱯᱞᱟ ᱛᱟᱭᱱᱚᱢ ᱡᱟᱦᱟᱸ ᱚᱱᱮ ᱥᱤᱸᱫᱩᱨᱼᱼ ᱞᱩᱜᱽᱲᱤ ᱛᱮ ᱵᱟᱸᱫᱮ ᱠᱟᱛᱮᱫ ᱟᱵᱚ ᱡᱟᱦᱟᱸ ᱟᱹᱨᱤᱪᱟᱹᱞᱤ ᱠᱚ ᱟᱨᱦᱚᱸ ᱢᱮᱱᱟᱜ ᱛᱟᱵᱚᱱᱟ ᱢᱟᱲᱟᱝ ᱛᱮ᱾ ᱟᱫᱚ ᱚᱱᱮ ᱡᱮ ᱚᱸᱰᱮ ᱫᱤᱠᱩ ᱞᱮᱠᱟ ᱵᱟᱸᱫᱮ ᱠᱟᱛᱮᱫ ᱵᱮᱱᱟᱨᱚᱥᱤ ᱥᱟᱹᱲᱤ ᱠᱚ ᱵᱟᱸᱫᱮ ᱠᱟᱛᱮᱫ ᱠᱚᱼᱼ ᱤᱭᱟᱹᱜ ᱠᱟᱱᱟ ᱚᱱᱟ ᱫᱚ ᱟᱠᱚᱣᱟᱜ ᱢᱤᱫᱴᱮᱱ ᱥᱚᱠᱷ ᱠᱟᱱᱟ ᱤᱧᱟᱹᱜ ᱩᱭᱦᱟᱹᱨ ᱛᱮ ᱪᱮᱫᱟᱜ ᱥᱮ ᱱᱤ ᱛᱚᱜ ᱢᱟ ᱰᱤᱡᱤᱴᱮᱞ ᱡᱩᱜᱽ ᱠᱟᱱᱟ, ᱯᱷᱳᱴᱳ ᱠᱚ ᱛᱩᱞᱟᱹᱣ ᱫᱚᱦᱚ ᱞᱟᱹᱜᱤᱫ ᱢᱮᱱᱠᱷᱟᱱ ᱤᱧᱟᱹᱜ ᱱᱚᱰᱮ ᱢᱤᱫᱴᱟᱱ ᱞᱟᱹᱭ ᱛᱮᱱᱟᱜ ᱢᱮᱱᱟᱜᱼᱟ ᱡᱮᱼᱼ ᱯᱷᱳᱴᱳ ᱫᱚ ᱛᱩᱞᱟᱹᱣ ᱜᱟᱱᱚᱜᱼᱟ ᱟᱵᱚᱣᱟᱜ ᱚᱱᱟ ᱡᱟᱦᱟᱸ ᱥᱤᱸᱫᱩᱨ ᱞᱩᱜᱽᱲᱤ ᱥᱮ ᱥᱟᱥᱟᱝ ᱞᱩᱜᱽᱲᱤ ᱠᱚ ᱢᱮᱱᱟᱜᱼᱟ ᱚᱱᱟᱛᱮ ᱵᱟᱸᱫᱮ ᱠᱟᱛᱮᱼᱼ ᱛᱮ ᱦᱚᱸ ᱛᱩᱞᱟᱹᱣ ᱜᱟᱱᱚᱜᱼᱟ ᱮᱱᱠᱷᱟᱱ ᱟᱵᱚᱨᱮᱱ ᱡᱟᱦᱟᱸᱭ ᱱᱟᱦᱟᱜ ᱨᱮᱱ ᱟᱵᱚ ᱜᱤᱫᱽᱨᱟᱹ ᱯᱤᱫᱽᱨᱟᱹ ᱠᱚ ᱦᱩᱭᱩᱜᱼᱟ ᱦᱟᱸᱜᱼᱼ ᱟᱫᱚ ᱩᱱᱠᱩ ᱠᱚᱦᱚᱸ ᱵᱚᱱ ᱫᱮᱠᱷᱟᱣ ᱫᱟᱲᱮᱭᱟᱠᱚᱣᱟ ᱱᱚᱣᱟ ᱫᱚ ᱟᱵᱚᱣᱟᱜ ᱠᱟᱞᱪᱟᱨ ᱠᱟᱱᱟ ᱥᱮ ᱟᱵᱚᱣᱟᱜ ᱟᱹᱨᱤ ᱪᱟᱹᱞᱤᱼᱼ ᱠᱟᱱᱟ ᱱᱚᱝᱠᱟ ᱜᱮ ᱟᱵᱚ ᱫᱚᱵᱚᱱ ᱵᱟᱸᱫᱮᱜᱼᱟ᱾ ᱫᱤᱠᱩ ᱞᱮᱠᱟᱛᱮ ᱟᱵᱚ ᱫᱚ ᱵᱟᱝᱵᱚᱱ ᱵᱟᱸᱫᱮᱜᱼᱟ ᱚᱱᱟ ᱠᱚ ᱯᱷᱳᱴᱳ ᱠᱚ ᱫᱮᱠᱷᱟᱣ ᱠᱟᱛᱮᱜ ᱜᱮ ᱟᱵᱚ ᱫᱚᱵᱚᱱ ᱞᱟᱹᱭ ᱥᱚᱫᱚᱨ ᱫᱟᱲᱮᱭᱟ ᱠᱚᱣᱟ᱾ ᱟᱨ ᱡᱩᱫᱤ ᱟᱵᱚ ᱵᱮᱱᱟᱨᱚᱥᱤ ᱵᱚᱱ ᱵᱟᱸᱫᱮᱭᱟ ᱚᱱᱟ ᱠᱚ ᱧᱮᱞ ᱠᱟᱛᱮᱫᱼᱼ ᱠᱚ ᱵᱷᱟᱵᱟᱭᱟ ᱡᱮ ᱱᱚᱣᱟ ᱜᱮ ᱟᱞᱮᱭᱟᱜ ᱱᱚ ᱱᱚᱝᱠᱟᱜ ᱜᱮ ᱟᱞᱮᱭᱟᱜ ᱟᱹᱨᱤ ᱪᱟᱹᱞᱤ ᱨᱮᱫᱚ ᱢᱮᱱᱟᱜᱼᱟ᱾ ᱟᱫᱚ ᱚᱱᱟᱜᱮ ᱚᱱᱟ ᱫᱚ ᱟᱵᱚ ᱪᱮᱛᱟᱱ ᱨᱮᱜᱮ᱾
ᱟᱹᱰᱤ ᱪᱚᱨᱚᱠᱮᱢ ᱞᱟᱹᱭ ᱟᱸᱡᱚᱢᱟᱫᱤᱧᱟ ᱡᱮᱼᱼ ᱯᱷᱳᱴᱳ ᱛᱩᱞᱟᱹᱣ ᱠᱚ ᱡᱮᱢᱚᱱ ᱜᱟᱱᱚᱜ ᱠᱟᱱ ᱜᱮᱭᱟ ᱜᱟᱱᱚᱜ ᱜᱮᱭᱟ ᱢᱟᱱᱮ ᱥᱟᱥᱟᱝ ᱥᱟᱹᱲᱤ ᱦᱚᱨᱚᱜᱼᱼ ᱠᱚᱛᱮ ᱦᱚᱸ ᱜᱟᱱᱚᱜ ᱜᱮᱭᱟ ᱟᱨ ᱱᱮᱛᱟᱨ ᱢᱟᱛᱚ ᱦᱟᱸᱜ ᱚᱱᱠᱟᱼᱼ ᱵᱟᱠᱚ ᱵᱟᱸᱫᱮᱭᱮᱜᱼᱟ ᱥᱮ ᱚᱱᱟ ᱵᱮᱱᱟᱨᱩᱥᱤ ᱠᱚᱠᱚ ᱵᱟᱸᱫᱮᱭᱮᱫᱼᱟ᱾ ᱛᱚ ᱞᱟᱹᱭᱮᱫ ᱤᱧ ᱡᱮᱼᱼ ᱡᱚᱠᱷᱚᱱ ᱵᱟᱯᱞᱟ ᱤᱛᱩᱫ ᱥᱤᱸᱫᱩᱨ ᱦᱩᱭᱩᱜᱼᱟ ᱵᱟᱯᱞᱟ ᱢᱟᱦᱟ ᱦᱩᱭᱩᱜ ᱜᱮ ᱡᱟᱦᱟᱸ ᱤᱛᱩᱫᱼᱼ ᱥᱤᱸᱫᱩᱨ ᱦᱩᱭᱩᱜᱼᱟ ᱚᱱᱟ ᱫᱚᱼᱼ ᱢᱟᱱᱮ ᱟᱯᱮ ᱫᱤᱥᱚᱢ ᱥᱮᱫ ᱫᱚ ᱢᱟᱱᱮ ᱚᱠᱟᱞᱮᱠᱟ ᱪᱚᱞᱚᱛ ᱛᱤ ᱢᱮᱱᱟᱜᱼᱟ ᱢᱟᱱᱮᱼᱼ ᱛᱷᱟᱹᱨᱤ ᱛᱷᱟᱹᱨᱤ ᱦᱚᱸ ᱨᱮ ᱠᱟᱥᱟ ᱛᱷᱟᱹᱨᱤ ᱦᱚᱸ ᱪᱚᱞᱚᱛᱤ ᱢᱮᱱᱟᱜᱼᱟ᱾ ᱫᱟ. ᱣᱲᱟᱹ ᱦᱚᱸ ᱪᱚᱞᱚᱛᱤ ᱢᱮᱱᱟᱜᱼᱟ ᱟᱨ ᱡᱚᱠᱷᱚᱱ ᱠᱚᱲᱟ ᱜᱤᱫᱽᱨᱟᱹ ᱡᱚᱠᱷᱚᱱᱼᱼ ᱠᱩᱲᱤ ᱜᱤᱫᱽᱨᱟᱹ ᱤᱛᱩᱫ ᱥᱤᱸᱫᱩᱨᱮ ᱮᱢᱟᱣᱟᱭᱟ ᱟᱫᱚᱼᱼ ᱢᱟᱱᱮ ᱚᱠᱟ ᱚᱠᱛᱚ ᱢᱟᱱᱮ ᱚᱠᱟ ᱚᱠᱛᱚ ᱢᱟᱱᱮ ᱚᱠᱟ ᱚᱠᱛᱚ ᱩᱱᱤ ᱫᱚ ᱩᱞ ᱥᱟ ᱥᱟᱠᱟᱢᱮ ᱪᱷᱤᱴᱠᱟᱹᱣᱟᱭᱟ ᱛᱟᱨᱯᱚᱨᱮ ᱛᱤᱱ ᱫᱷᱟᱣᱼᱼ ᱛᱤᱱᱫᱷᱟᱣ ᱢᱟᱱᱮ ᱥᱤᱸᱫᱩᱨ ᱛᱤᱱᱫᱷᱟᱣ ᱚᱠᱟᱨᱮᱭ ᱯᱮ ᱫᱷᱟᱣᱼᱼ ᱠᱟᱛᱮ ᱮ ᱜᱤᱰᱤ ᱞᱮᱠᱷᱟᱡ ᱵᱚᱦᱚᱜ ᱨᱮᱭ ᱥᱤᱸᱫᱩᱨᱟᱭᱟ᱾ ᱡᱩᱫᱤᱢ ᱵᱟᱰᱟᱭ ᱠᱷᱟᱡ ᱱᱟᱯᱟᱭ ᱠᱚᱜᱼᱟ ᱱᱚᱣᱟ ᱫᱚ ᱮᱠᱟᱞ ᱛᱤᱨᱞᱟᱹ ᱦᱚᱯᱚᱱᱟᱜ ᱫᱚ ᱵᱟᱰᱟᱭ ᱞᱟᱹᱠᱛᱤ ᱠᱟᱱᱟ ᱟᱨᱠᱤ
ᱟᱹᱰᱤ ᱡᱚᱛᱷᱟᱛ ᱠᱩᱠᱞᱤ ᱜᱮᱢ ᱫᱚᱦᱚ ᱠᱟᱫᱟ ᱥᱤᱸᱫᱩᱨ ᱫᱚ ᱥᱤᱸᱫᱩᱨ ᱞᱟᱦᱟ ᱨᱮᱫᱚ ᱯᱮ ᱴᱤᱰᱟᱹᱜ ᱥᱤᱸᱫᱩᱨ ᱫᱚ ᱚᱛ ᱨᱮᱠᱚ ᱠᱚ ᱜᱤᱲᱤᱭᱟ ᱪᱮᱫᱟᱜ ᱥᱮ ᱚᱱᱟ ᱫᱚ ᱢᱟᱨᱟᱝ ᱵᱩᱨᱩ, ᱫᱷᱚᱨᱚᱢ ᱟᱨ ᱟᱨ ᱦᱚᱸ ᱡᱟᱸ ᱟᱵᱚ ᱢᱚᱬᱮ ᱠᱚ ᱛᱩᱨᱩᱭ ᱠᱚ ᱡᱟᱦᱟᱸᱭ ᱠᱚ ᱢᱮᱱᱟᱜ ᱠᱚᱣᱟ ᱩᱱᱠᱩ ᱠᱚ ᱧᱩᱛᱩᱢ ᱛᱮ ᱮᱸ ᱛᱚ ᱚᱱᱟᱜᱮ ᱤᱧᱟᱹᱜ ᱞᱟᱹᱭ ᱫᱚ ᱥᱤᱸᱫᱩᱨ ᱞᱟᱦᱟ ᱨᱮᱫᱚ ᱟᱵᱚ ᱡᱟᱦᱟᱸᱭ ᱮᱸ ᱱᱚᱰᱮ